ᱦᱮᱞᱳ ᱜᱚᱝᱠᱮ ᱡᱚᱦᱟᱨ ᱜᱮ ᱜᱚᱝᱠᱮ ᱫᱤᱭᱮ ᱱᱟ
ᱦᱳᱭ ᱱᱟᱯᱟᱭ ᱜᱮ ᱦᱟᱸᱜ ᱟᱯᱮ ᱠᱚ
ᱦᱮᱸ ᱟᱞᱮ ᱠᱚ ᱦᱚᱸ ᱱᱟᱯᱟᱭ ᱜᱮ ᱮᱠᱷᱚᱱ ᱫᱚ
ᱳ ᱟᱪᱪᱷᱟ
ᱜᱚᱝᱠᱮ ᱚᱲᱟᱜ ᱚᱲᱟᱜ ᱠᱚ ᱨᱮ ᱜᱮ ᱛᱚ ᱱᱟᱯᱟᱭ ᱵᱟᱲᱟ ᱜᱮ ᱛᱚ ᱵᱟᱝ
ᱦᱳᱭ ᱱᱟᱯᱟᱭ ᱦᱟᱛᱟᱲ ᱜᱮ ᱦᱟᱸᱜ ᱡᱚᱛᱚ ᱜᱮ ᱟᱯᱮ ᱠᱚᱣᱟᱜ
ᱟᱞᱮ ᱠᱚ ᱦᱚᱸ ᱜᱚᱝᱠᱮ ᱮᱠᱷᱚᱱ ᱫᱚ ᱱᱟᱯᱟᱭ ᱵᱟᱲᱟ ᱜᱮ
ᱟᱪᱪᱷᱟ ᱟᱹᱛᱩ ᱫᱤᱥᱚᱢ ᱫᱚ ᱚᱠᱟ ᱠᱷᱚᱱᱟᱜ ᱵᱟᱝ
ᱜᱚᱝᱠᱮ ᱟᱞᱮ ᱱᱚᱛᱮ ᱫᱚ ᱵᱟᱸᱠᱩᱲᱟ ᱞᱮ ᱯᱟᱲᱟᱜᱼᱟ
ᱵᱟᱸᱠᱩᱲᱟ ᱦᱟᱝ ᱵᱟᱸᱠᱩᱲᱟ ᱠᱷᱚᱱ ᱜᱮ ᱛᱮᱦᱤᱧ ᱵᱟᱨᱭᱟ ᱯᱮᱭᱟ ᱦᱩᱭᱱᱟ ᱱᱤᱭᱟᱹ ᱜᱷᱟᱞᱳᱜ ᱯᱚᱱᱭᱟ ᱦᱩᱭᱩᱜ ᱠᱟᱱᱟ ᱥᱮ ᱪᱮᱫ ᱦᱟᱸᱜ ᱠᱚ ᱜᱟᱯᱟᱞᱢᱟᱨᱟᱣ
ᱦᱚᱸ, ᱟᱹᱵᱤᱱ ᱫᱚ ᱚᱠᱟ ᱥᱮᱫ ᱜᱚᱢᱠᱮ?
ᱟᱹᱞᱤᱧ ᱫᱚ ᱟᱥᱟᱢ ᱯᱚᱱᱚᱛ!
ᱟᱪᱪᱷᱟ, ᱟᱪᱪᱷᱟ, ᱟᱪᱪᱷᱟ᱾
ᱠᱚᱠᱼᱠᱚ ᱠᱚᱠᱲᱟᱨᱟᱡᱷᱟᱨ ᱡᱤᱞᱟᱹ ᱦᱩᱸ᱾
ᱜᱚᱢᱠᱮ ᱚᱱᱟ ᱠᱚᱴᱟ ᱫᱤᱱ ᱞᱟᱦᱟ ᱟᱥᱟᱢ ᱯᱚᱱᱚᱛ ᱨᱮᱜᱤᱧ ᱟᱸᱡᱚᱢ ᱵᱟᱲᱟᱭᱮᱫ ᱛᱟᱦᱮᱫ, ᱫᱚᱢᱮ ᱛᱟᱯᱟᱢ
ᱦᱚᱸ, ᱦᱚᱸ ᱦᱳᱭ ᱦᱳᱭ, ᱤᱱᱟᱹ ᱤᱱᱟᱹ ᱡᱟᱭᱜᱟ ᱜᱮ ᱟᱞᱮ ᱫᱚ᱿ ᱚᱸᱰᱮ ᱠᱷᱚᱱ ᱜᱮ ᱵᱷᱟᱹᱜᱤ ᱡᱟᱭᱜᱟ ᱨᱮ ᱜᱮ ᱧᱟᱯᱟᱢ ᱦᱩᱭ ᱠᱟᱱᱟ ᱦᱟᱸᱜ᱾
ᱚᱸ ᱜᱚᱢᱠᱮ ᱟᱪᱪᱷᱟ, ᱜᱚᱢᱠᱮ ᱚᱱᱟ ᱤᱫᱤ ᱠᱟᱛᱮ ᱛᱮᱫ ᱡᱩᱫᱤ ᱟᱹᱵᱤᱱ ᱠᱟᱹᱴᱤᱡ ᱡᱟᱦᱟᱱᱟᱜ ᱵᱤᱥᱛᱟᱨᱤᱛᱚ ᱠᱟᱹᱴᱤᱡ ᱵᱤᱱ ᱞᱟᱹᱭ ᱟᱸᱡᱚᱢ ᱟᱹᱞᱤᱧ ᱠᱮᱭᱟ?
ᱟᱪᱪᱷᱟ, ᱱᱤᱛᱚᱝ ᱫᱚ ᱱᱚᱨᱢᱟᱞ ᱮᱱᱟ ᱡᱷᱚᱛᱚ ᱜᱮ ᱢᱚᱡᱽ ᱜᱮ᱾
ᱦᱮᱸ, ᱦᱮᱸ, ᱦᱮᱸ, ᱦᱮᱸ᱾
ᱩᱸ ᱟᱨ ᱟᱜ ᱯᱟᱹᱦᱤᱞ ᱫᱚᱻ ᱛᱷᱚᱲᱟᱜᱟᱱ ᱢᱟᱱᱮ ᱢᱤᱫ ᱵᱟᱨ ᱫᱤᱱ ᱜᱮ ᱡᱟᱦᱟᱱᱟᱜ ᱤᱭᱟᱹᱫᱚ ᱦᱩᱭ ᱞᱮᱱᱟ, ᱮᱯᱷᱮᱠᱴᱮᱰ ᱫᱚ᱾ ᱤᱱᱟᱹ ᱛᱟᱭᱚᱢ ᱫᱚ ᱯᱨᱚᱥᱟᱥᱚᱱ ᱠᱚ ᱦᱮᱡ ᱠᱟᱛᱮ ᱢᱟᱱᱮ ᱢᱚᱸᱡᱽ ᱱᱚᱨᱢᱟᱞ ᱠᱚ ᱟᱹᱜᱩ ᱠᱮᱫᱟ᱾ ᱱᱤᱛᱚᱜ ᱫᱚ ᱚᱱᱟ ᱠᱚ ᱡᱟᱦᱟᱱᱟᱜ ᱵᱷᱤᱲᱵᱷᱟᱲ ᱥᱮ ᱚᱱᱟ ᱠᱚ ᱫᱚ ᱵᱟᱱᱩᱜ ᱜᱮᱭᱟ᱾ ᱚᱱᱟ ᱠᱚ ᱨᱮ ᱦᱚᱸ ᱦᱚᱲ ᱚᱠᱟ ᱠᱚ ᱨᱟᱯᱟᱜ ᱦᱩᱭ ᱞᱮᱱᱟ ᱚᱲᱟᱜ ᱠᱚ᱾ ᱱᱤᱛᱚᱜ ᱫᱚ ᱢᱚᱡᱽ ᱠᱚ ᱦᱮᱱᱟᱜ ᱠᱚᱣᱟ, ᱚᱱᱟ ᱠᱚ ᱨᱮ ᱦᱚᱸ᱾ ᱚᱱᱟ ᱫᱚ ᱥᱤᱪᱩᱭᱮᱥᱚᱱ ᱫᱚ ᱟᱹᱰᱤ ᱰᱮᱡ ᱰᱮᱡ ᱜᱮ ᱛᱟᱦᱮ ᱞᱮᱱᱟ, ᱢᱮᱱᱠᱷᱟᱱ ᱚᱱᱟ ᱰᱷᱮᱡ ᱰᱷᱮᱡ ᱜᱮ ᱟᱹᱰᱤ ᱢᱟᱨᱟᱝ ᱛᱮ ᱤᱭᱟᱹᱭ ᱮᱱᱟ᱾
ᱟᱪᱪᱷᱟ ᱜᱚᱝᱠᱮ ᱚᱱᱟ ᱫᱚ, ᱚᱱᱟ ᱡᱟᱦᱟ ᱡᱷᱟᱢᱮᱞᱟ ᱨᱟᱠᱟᱵ ᱞᱮᱱ
ᱦᱳᱭ᱾
ᱚᱱᱟ ᱫᱚ ᱢᱤᱫ ᱫᱤᱱ ᱨᱮᱱᱟᱜ ᱫᱚ ᱵᱟᱝ ᱠᱟᱱᱟ᱾ ᱞᱟᱦᱟ ᱠᱷᱚᱱ ᱜᱮᱛᱚ ᱡᱟᱹᱱᱤᱡ ᱠᱚᱢ ᱵᱮᱥᱤ ᱫᱚ ᱛᱟᱦᱮ ᱠᱟᱱᱟ ᱜᱮᱭᱟ ᱥᱮ ᱪᱮᱫ ᱞᱮᱠᱟ?
ᱮᱠᱪᱩᱭᱮᱞᱤᱻ ᱯᱨᱚᱵᱷᱟᱵᱽ' ᱡᱩᱫᱟᱹ ᱧᱚᱜ ᱜᱮ ᱛᱟᱦᱮ ᱠᱟᱱᱟ᱾ ᱚᱱᱠᱟ ᱵᱮᱠᱛᱤᱜᱚᱛᱚ ᱢᱤᱴᱟᱨ ᱫᱚ ᱥᱴᱟᱴᱤᱝ ᱫᱚ ᱵᱟᱝ ᱠᱟᱱᱟ᱾ ᱪᱮᱫ ᱪᱚ ᱢᱟᱱᱮ ᱠᱩᱢᱵᱽᱲᱩ ᱨᱮᱭᱟᱜ ᱠᱟᱛᱷᱟ ᱨᱟᱠᱟᱵ ᱞᱮᱱᱟ, ᱥᱴᱟᱴᱤᱝ ᱫᱚ ᱠᱩᱢᱵᱽᱲᱩ ᱵᱟᱵᱚᱫ ᱛᱮ, ᱚᱱᱟ ᱠᱚ ᱡᱤᱱᱤᱥ ᱫᱚ ᱦᱩᱭ ᱞᱮᱱᱟ᱾ ᱛᱚ ᱞᱟᱥᱴ ᱨᱮ ᱪᱮᱫ ᱪᱮᱠᱟᱭ ᱮᱱᱟ, ᱛᱚ ᱡᱟᱹᱛᱤ ᱜᱚᱛᱚ ᱥᱮᱱᱴᱤᱢᱮᱱᱴ ᱦᱮᱡᱽ ᱮᱱᱟ᱾
ᱟᱪᱪᱷᱟ, ᱟᱪᱪᱷᱟ, ᱟᱪᱪᱷᱟ᱾
ᱥᱮ ᱚᱱᱠᱟ ᱡᱮ ᱞᱮᱠᱟ ᱱᱚᱛᱮ ᱢᱮᱱᱟᱜ ᱠᱚᱣᱟ᱾ ᱢᱤᱪᱚ ᱢᱮᱱᱟᱜ ᱠᱚᱣᱟ ᱟᱞᱮ ᱫᱚ ᱱᱚᱛᱮ ᱢᱤᱪᱚ ᱞᱮ ᱢᱮᱛᱟ ᱠᱚᱣᱟ ᱮᱱᱛᱮ ᱵᱚᱲᱚ ᱵᱚᱭᱦᱟ ᱠᱚ᱾
ᱦᱩᱸ ᱪᱤᱞᱤ ᱪᱤᱞᱤ ᱡᱟᱹᱛ ᱠᱟᱱᱟ ᱚᱱᱠᱟ ᱵᱮᱰᱚ ᱥᱮ ᱵᱳᱰᱳ?
ᱦᱮᱸ ᱫᱤᱠᱩ ᱛᱮ ᱫᱚ ᱵᱳᱰᱳ ᱵᱚᱱ ᱢᱮᱱᱟ ᱮᱱᱛᱮᱫ᱾
ᱟᱪᱪᱷᱟ, ᱟᱪᱪᱷᱟ᱾
ᱟᱼᱟᱨ ᱟᱵᱚ ᱥᱟᱱᱛᱟᱲ ᱛᱮ ᱠᱷᱟᱡᱽ ᱫᱚ ᱢᱤᱪᱚᱜ ᱞᱮ ᱢᱮᱛᱟ ᱠᱚᱣᱟ ᱟᱞᱮ ᱫᱚ᱾
ᱟᱫᱚ ᱩᱱᱠᱩ ᱫᱚ ᱚᱱᱟ ᱫᱤᱥᱚᱢ ᱨᱮᱫᱚ ᱟᱹᱰᱤ ᱡᱟᱹᱥᱛᱤ ᱢᱮᱱᱟᱜ ᱠᱚᱣᱟ ᱥᱮ ᱠᱟᱹᱴᱤᱡ ᱥᱚᱝᱠᱷᱟ ᱞᱩᱜᱩ ᱧᱚᱜ ᱜᱮᱭᱟ?
ᱵᱚᱨᱛᱚᱢᱟᱱ ᱟᱞᱮ ᱚᱠᱟ ᱡᱟᱹᱭᱜᱟ ᱨᱮ ᱢᱮᱱᱟᱜ ᱞᱮ, ᱚᱱᱟ ᱫᱚ ᱛᱷᱤᱭᱮᱴᱟᱨ ᱠᱟᱣᱩᱱᱥᱤᱞ ᱠᱟᱱᱟ᱾ ᱛᱚ ᱵᱚᱰᱚ ᱞᱮᱱ ᱠᱮᱱ, ᱵᱚᱰᱚ ᱠᱚᱣᱟᱜ ᱠᱟᱣᱩᱱᱥᱤᱞ ᱟᱱᱰᱟᱨ ᱨᱮᱜᱮ ᱦᱮᱱᱟᱜ ᱞᱮᱭᱟ, ᱟᱞᱮ ᱫᱚ᱾
ᱟᱪᱪᱷᱟ, ᱟᱪᱪᱷᱟ, ᱚᱱᱟ ᱛᱮᱜᱮ
ᱦᱳᱭ ᱦᱳᱭ ᱟᱠᱚᱣᱟᱜ ᱜᱮ ᱯᱟᱣᱟᱨ ᱢᱮᱱᱟᱜᱼᱟ ᱟᱠᱚᱣᱟᱜ ᱜᱮ ᱡᱚᱛᱚ, ᱛᱚ ᱢᱮᱱᱟᱜᱼᱟ ᱡᱮᱞᱮᱠᱟ ᱟᱠᱚᱣᱟᱜ ᱜᱮ ᱥᱚᱨᱠᱟᱨ᱾ ᱚᱱᱮ ᱚᱱᱠᱟ ᱠᱟᱱᱟ ᱦᱳᱭ ᱩᱱᱠᱩᱣᱟᱜ ᱥᱚᱨᱠᱟᱨ, ᱥᱚᱨᱠᱟᱨ ᱟᱠᱚᱣᱟᱜ ᱠᱟᱱ ᱜᱮᱭᱟ, ᱟᱨ ᱟᱞᱮ ᱢᱟ ᱟᱥᱟᱢ ᱨᱮᱢᱟ ᱟᱞᱮ
ᱟᱹᱫᱤᱵᱟᱹᱥᱤ ᱛᱷᱚᱠ ᱨᱮᱱ ᱢᱟ ᱟᱵᱚ ᱢᱟ ᱡᱟᱦᱟᱱ ᱮᱥ ᱴᱤ ᱠᱳᱴᱟᱜᱚᱨᱤ ᱦᱚᱲ ᱵᱚᱱ ᱵᱟᱝ ᱠᱟᱱᱟ᱾
ᱦᱮᱸ ᱦᱮᱸ ᱦᱮᱸ ᱜᱚᱝᱠᱮ ᱟᱸᱡᱚᱢ ᱟᱠᱟᱫᱟᱞᱤᱧ ᱡᱮ ᱚᱸᱰᱮ ᱫᱚ ᱨᱤᱡᱟᱨᱵᱷᱮᱥᱚᱱ ᱠᱚ ᱚᱱᱠᱟ ᱞᱮᱠᱟ ᱥᱩᱵᱤᱫᱟ ᱵᱟᱹᱱᱩᱜᱼᱟ ᱥᱮ ᱪᱮᱫ ᱞᱮᱠᱟ,
ᱵᱟᱝ ᱵᱟᱝ ᱵᱟᱝ ᱵᱟᱝ ᱮᱨ ᱯᱷᱚᱞᱚᱛ ᱛᱮ ᱛᱷᱚᱲᱟ ᱠᱚ ᱱᱤᱥᱲᱟᱹᱣ ᱧᱚᱜ ᱵᱚᱱ ᱜᱮᱭᱟ ᱟᱵᱚ ᱠᱚᱫᱚ ᱥᱟᱱᱛᱟᱲ ᱦᱚᱲ ᱫᱚ ᱱᱚᱣᱟ ᱟᱥᱟᱢ ᱨᱮᱫᱚ ᱢᱟᱱᱮ, ᱚᱱᱠᱟ ᱨᱤᱡᱟᱨᱵᱷᱮᱥᱚᱱ ᱠᱚ ᱵᱟᱹᱱᱩᱜ ᱛᱟᱵᱚᱱ ᱛᱮ ᱮᱥ ᱴᱤ ᱵᱚᱱ ᱵᱟᱝ ᱠᱟᱱᱛᱮ᱾
ᱟᱪᱪᱷᱟ ᱟᱪᱪᱷᱟ ᱜᱚᱝᱠᱮ ᱟᱹᱞᱤᱧᱤᱡ ᱢᱤᱫᱴᱟᱝ ᱫᱟᱫᱟ ᱦᱚᱲ ᱢᱮᱱᱟᱭᱟ ᱚᱸᱰᱮ ᱜᱮ, ᱟᱥᱟᱢ ᱨᱮᱜᱮ ᱯᱤ ᱮᱭᱤᱪ ᱰᱤ ᱠᱚᱨᱟᱣ ᱪᱟᱞᱟᱣ ᱟᱠᱟᱱᱟ᱾
ᱟᱪᱪᱷᱟ,
ᱟᱪᱪᱷᱟ ᱟᱫᱚ ᱩᱱᱤ ᱴᱷᱮᱱ ᱠᱷᱚᱱ ᱜᱮᱞᱤᱧ ᱟᱸᱡᱚᱢ ᱵᱟᱲᱟᱭᱮᱫ ᱛᱟᱦᱮᱸᱫ ᱱᱚᱝᱠᱟ ᱱᱚᱝᱠᱟ ᱵᱮᱯᱟᱨ ᱟᱹᱨᱠᱤ,
ᱩᱸ ᱯᱤ ᱮᱭᱤᱪ ᱰᱤ ᱫᱚᱭᱟ ᱚᱠᱟᱴᱟᱜ ᱤᱭᱩᱱᱤᱵᱷᱟᱨᱥᱤᱴᱤ ᱨᱮ ᱵᱟᱝᱮ ᱪᱟᱞᱟᱣ ᱠᱟᱱ?
ᱮᱸᱻᱚᱱᱟ ᱯᱟᱥᱟᱯᱟᱥᱤ ᱜᱮ ᱢᱮᱛᱟᱜ ᱞᱤᱧᱟᱹ ᱪᱮᱫ ᱤᱭᱩᱱᱤᱵᱷᱟᱨᱥᱤᱴᱤ, ᱛᱤ ᱱᱤᱛᱚᱜ ᱫᱚ ᱴᱷᱤᱠ ᱵᱟᱹᱞᱤᱧ ᱫᱤᱥᱟᱹᱭᱮᱫᱟ ᱱᱟᱸᱜ᱾
ᱚᱱ ᱚᱱ ᱚᱱ ᱚᱱᱨᱟᱥ ᱠᱚ ᱞᱟᱹᱲᱦᱟᱹᱭ ᱛᱟᱯᱟᱢ ᱦᱩᱭ ᱞᱮᱱᱟ ᱤᱱᱟᱹ ᱯᱟᱥᱟ ᱯᱟᱥᱤ ᱜᱮ
ᱦᱮᱸ ᱚᱱᱟ ᱯᱟᱥᱟᱯᱟᱥᱤ ᱠᱟᱱ ᱜᱮᱭᱟ᱾
ᱟᱪᱪᱷᱟ ᱵᱚᱰᱚᱞᱮᱸᱰ ᱤᱭᱩᱱᱤᱵᱷᱟᱨᱥᱤᱴᱤ ᱛᱚᱰᱮ ᱦᱮᱱᱟᱜ ᱚᱸᱰᱮ
ᱦᱮᱸ ᱦᱮᱸ ᱚᱱᱟ ᱯᱟᱥᱟᱯᱟᱥᱤ ᱠᱟᱱ ᱜᱮᱭᱟ ᱟᱫᱚ, ᱟᱫᱚ ᱩᱱ ᱥᱚᱢᱚᱭᱤᱧ ᱠᱩᱞᱤ ᱵᱟᱲᱟᱭ ᱠᱟᱱ ᱛᱟᱦᱮᱸᱫ ᱡᱮ ᱚᱱᱟ ᱨᱮᱱᱟᱜ ᱯᱨᱚᱵᱷᱟᱵᱽ ᱠᱤ ᱟᱢ ᱪᱮᱛᱟᱱ ᱯᱟᱲᱟᱜ ᱠᱟᱱᱟ, ᱟᱫᱚᱭ ᱞᱟᱹᱭᱫᱟᱭ ᱠᱚᱢ ᱵᱮᱥᱤ ᱫᱚ ᱯᱟᱲᱟᱣ ᱜᱚᱫᱚᱜ ᱜᱮᱭᱟ ᱦᱚᱲ ᱧᱮᱞ ᱞᱮᱠᱷᱟᱱ ᱠᱟᱹᱴ
ᱦᱮᱸ ᱚᱱᱮ ᱡᱟᱹᱛᱤ ᱜᱚᱛᱚ ᱡᱟᱹᱛ ᱡᱟᱹᱛᱤ ᱨᱮᱭᱟᱜ ᱤᱭᱟᱹ ᱞᱮᱠᱟᱛᱮ ᱦᱩᱭᱩᱜ ᱜᱮᱭᱟ ᱥᱚᱢᱚᱭ ᱨᱮ ᱟᱫᱚ, ᱤᱱᱟᱹ ᱠᱷᱚᱱ ᱮᱴᱟᱜ ᱨᱮᱫᱚ ᱡᱟᱦᱟᱱᱟᱜ ᱵᱟᱝ ᱦᱩᱭ ᱠᱟᱱᱟ᱾
ᱟᱪᱪᱷᱟ ᱟᱪᱪᱷᱟ ᱟᱪᱪᱷᱟ,
ᱟᱨ ᱤᱱᱟᱹ ᱛᱟᱭᱚᱢ ᱢᱟᱱᱮ ᱨᱟᱯᱟᱜ ᱠᱚ ᱦᱩᱭ ᱞᱮᱱᱟ ᱥᱮ ᱤᱱᱟᱹ ᱛᱟᱭᱚᱢ,
ᱦᱮᱸ᱾
ᱠᱟᱹᱴᱤᱜ ᱢᱟᱹᱴᱤᱜ ᱪᱮᱫ ᱠᱚᱪᱚᱝ ᱦᱩᱭ ᱫᱚ ᱦᱩᱭ ᱪᱟᱞᱟᱜ ᱛᱟᱦᱮᱸ ᱞᱮᱱ ᱜᱮᱭᱟ᱾ ᱯᱟᱹᱦᱤᱞ ᱫᱚ ᱯᱚᱨᱛᱷᱚᱢ, ᱚᱱᱟ ᱨᱟᱯᱟᱜ ᱞᱟᱦᱟ ᱫᱚ ᱢᱤᱫᱴᱟᱝ ᱦᱚᱭ ᱢᱮᱪᱚᱫ ᱠᱚᱲᱟ ᱵᱟᱝ ᱚᱱᱟ ᱞᱟᱦᱟ ᱵᱟᱝ ᱛᱟᱭᱚᱢ ᱢᱮᱪᱚᱜ, ᱦᱚᱲ ᱠᱚᱲᱟ ᱢᱤᱫᱴᱮᱱ ᱠᱚ ᱥᱚᱵᱚᱜ ᱞᱮᱫᱮᱭᱟ ᱟᱵᱚ ᱚᱱᱛᱮ ᱚᱱᱟ ᱱᱟᱠᱷᱟ ᱧᱚᱜ ᱨᱮᱜᱮ᱾ ᱛᱚ ᱚᱱᱟ ᱱᱤᱭᱮ ᱚᱱᱟ ᱱᱤᱭᱮ ᱛᱮᱦᱚᱸ ᱢᱤᱫᱴᱮᱜ ᱡᱟᱹᱥᱛᱤ ᱧᱚᱜ ᱤᱭᱟᱹ ᱪᱟᱞᱟᱣ ᱞᱮᱱᱟ, ᱟᱫᱚ ᱩᱱ ᱨᱮᱫᱚ ᱥᱚᱵᱚᱜ ᱠᱮᱫᱮᱭᱟ ᱠᱚ ᱡᱟᱦᱟᱱᱟᱜ ᱜᱮ ᱫᱚᱝ, ᱵᱟᱹᱱᱩᱜᱼᱟ ᱟᱞᱮ ᱤᱭᱟᱹ ᱵᱟᱲᱟ ᱞᱮᱫ ᱜᱮᱭᱟᱞᱮ ᱯᱚᱞᱴᱮᱠᱥ ᱵᱟᱲᱟ ᱞᱮᱫ ᱜᱮᱭᱟᱞᱮ ᱥᱚᱨᱠᱟᱨ ᱠᱚᱴᱷᱮᱱ᱾ ᱡᱟᱦᱟᱱᱟᱜ ᱚᱱᱟ ᱤᱭᱟᱹ ᱱᱤᱭᱟᱹᱭ ᱤᱭᱟᱹ ᱫᱚ ᱵᱟᱝ ᱦᱩᱭᱩᱜ ᱥᱚᱵᱚᱜ ᱚᱪᱚ ᱟᱠᱟᱱ ᱦᱚᱲ ᱵᱟ ᱥᱚᱵᱚᱜ ᱦᱚᱲ ᱵᱟᱠᱚ ᱧᱟᱢ ᱞᱮᱱᱟ᱾
ᱟᱪᱪᱷᱟ ᱟᱪᱪᱷᱟ ᱚᱝ ᱜᱚᱝᱠᱮ ᱛᱟᱦᱚᱞᱮ ᱚᱱᱟ ᱡᱟᱦᱟᱸ ᱜᱷᱚᱴᱚᱱᱟ ᱞᱤᱧ ᱟᱸᱡᱚᱢᱮᱫ ᱛᱟᱦᱮᱸ ᱚᱱᱟ, ᱡᱟᱦᱟᱸᱭ ᱫᱚ ᱠᱩᱢᱵᱽᱲᱩ ᱠᱟᱛᱮᱜ ᱠᱚ ᱫᱟᱹᱲᱮᱫ ᱛᱟᱦᱮᱸᱫ
ᱦᱮᱸ
ᱩᱱᱠᱩ ᱫᱚ ᱢᱟᱱᱮ ᱡᱷᱚᱛᱚ ᱠᱚ ᱜᱚᱡ ᱟᱠᱟᱱᱟ ᱢᱟᱱᱮ ᱟᱸᱡᱚᱢᱮᱫ ᱛᱟᱦᱮᱞᱤᱧ ᱫᱷᱮᱤᱨᱤ ᱠᱟᱠᱟ ᱠᱷᱟᱹᱫᱟᱹᱨ ᱨᱮ ᱜᱟᱹ ᱰᱤ ᱠᱚ ᱞᱟᱜᱟ ᱥᱟᱢᱵᱟᱣ ᱞᱮᱫᱟ ᱥᱮ ᱪᱮᱫ ᱞᱮᱠᱟ
ᱟᱪᱪᱷᱟ ᱦᱳᱭ ᱚᱱᱟ ᱠᱟᱛᱷᱟ ᱜᱮᱵᱮᱱ ᱟᱸᱡᱚᱢ ᱞᱮᱼᱟ ᱢᱟᱱᱮ ᱩᱱᱠᱩ ᱫᱚ ᱠᱩᱢᱵᱽᱲᱩ ᱠᱟ ᱠᱟᱛᱮᱮᱫ ᱫᱚ ᱵᱟᱠᱚ ᱫᱟᱹᱲ ᱥᱮ ᱚᱱᱟ ᱠᱩᱢᱵᱽᱲᱩ ᱢᱟᱱᱮ ᱤᱱᱟᱹ ᱚᱠᱛᱚ ᱨᱮ ᱠᱩᱳᱢᱵᱽᱲᱩ ᱦᱩᱭ ᱞᱮᱱᱟ
ᱟᱪᱷᱟ ᱪᱷᱟ ᱪᱷᱟ
ᱤᱱᱟᱹ ᱚᱠᱛᱮ ᱨᱮ ᱤᱱᱟᱹ ᱚᱠᱛᱮ ᱨᱮᱜᱮ ᱠᱩᱢᱵᱽᱲᱩ ᱦᱩᱭ ᱞᱮᱱᱟ ᱮᱱᱦᱤᱞᱳᱜ ᱛᱟᱦᱚᱞᱮ ᱟᱥᱟᱢ ᱨᱮᱫᱚ ᱥᱟᱠᱨᱟᱛ ᱞᱮ ᱢᱟᱱᱟᱣᱮᱫ ᱠᱟᱱ ᱛᱟᱦᱮᱸᱱᱟ ᱤᱱᱟᱹ ᱠᱚ ᱫᱤᱱ ᱫᱚ ᱮᱱ ᱦᱤᱞᱳᱜ ᱫᱚ ᱛᱚᱵᱮ ᱥᱟᱠᱨᱟᱛ ᱤᱭᱟᱹᱛᱮ ᱠᱚᱲᱟ ᱠᱚᱫᱚ ᱮᱱᱠᱟᱱ ᱡᱚᱢᱟ ᱧᱚᱜ ᱜᱮᱠᱚ ᱛᱟᱦᱮᱸ ᱠᱟᱱᱟ ᱛᱚ ᱤᱱᱟᱹ ᱚᱠᱛᱚᱨᱮ ᱠᱩᱢᱵᱽᱲᱩ ᱦᱩᱩᱜ ᱦᱩᱭᱱᱟ ᱰᱟᱝᱨᱟ ᱠᱩᱢᱵᱽᱲᱩᱜᱼᱟ ᱟᱹᱰᱤ ᱠᱟᱡᱟᱠ ᱟᱞᱮᱠᱷᱟᱱ ᱚᱱᱠᱟ ᱜᱟᱹᱰᱤ ᱛᱮ
ᱦᱮᱸ
ᱥᱠᱚᱨᱯᱤᱭᱚ ᱠᱚ ᱪᱮᱫ ᱠᱚ ᱚᱱᱠᱟ ᱤᱭᱟᱹ ᱜᱟᱹᱰᱤ ᱵᱷᱟᱜᱮ ᱵᱷᱟᱜᱮ ᱜᱟᱹᱰᱤᱛᱮ ᱰᱟᱝᱨᱟ ᱠᱩᱢᱰᱩ ᱠᱚᱣᱟ ᱥᱮ ᱩᱱ ᱥᱚᱢᱚᱭ ᱦᱚᱲ ᱢᱟ ᱴᱷᱟᱹᱣᱠᱟᱹ ᱜᱮᱠᱚ ᱛᱟᱦᱮᱸᱞᱮᱱᱟ ᱛᱚᱵᱮ ᱦᱟᱱᱛᱮ ᱱᱟᱛᱮ ᱠᱚ ᱯᱟᱥᱱᱟᱣ ᱱᱟ ᱩᱱ ᱚᱠᱛᱮ ᱜᱮ ᱢᱤᱫᱴᱮᱡ ᱥᱠᱚᱨᱯᱤᱭᱚ ᱜᱟᱹᱰᱤ ᱛᱮ ᱱᱟᱛᱮ ᱫᱚ ᱵᱤᱨ ᱦᱟᱥᱟ ᱠᱚ ᱢᱮᱛᱟᱜᱼᱟ ᱮᱱᱛᱮᱫ ᱵᱤᱨ ᱦᱟᱥᱟ ᱥᱮᱫ ᱠᱷᱚᱱ ᱰᱟᱦᱟᱨ ᱩᱰᱩᱠ ᱟᱠᱟᱱᱟ ᱚᱱᱛᱮ ᱠᱷᱚᱱ ᱢᱤᱫᱴᱮᱡ ᱥᱠᱚᱨᱯᱤᱭᱳ ᱜᱟᱹᱰᱤ ᱠᱚ ᱟᱹᱜᱩ ᱠᱮᱫᱟ
ᱦᱩᱸ ᱦᱩᱸ ᱦᱩᱸ
ᱛᱮ ᱟᱹᱜᱩ ᱠᱮᱫ ᱠᱷᱟᱡ ᱱᱛᱮ ᱠᱚᱲᱟᱠᱚᱢᱟ ᱚᱱᱟ ᱠᱚᱨᱮ ᱰᱟᱦᱟᱨ ᱠᱚᱨᱮ ᱢᱮᱱᱟᱜ ᱠᱚᱣᱟ
ᱦᱩᱸ ᱦᱩᱸ
ᱛᱮᱠᱚ ᱥᱮᱸᱜᱮᱞ ᱟᱫᱟ ᱥᱮᱸᱜᱮᱞ ᱢᱟᱱᱮ ᱤᱭᱟᱹ ᱥᱤᱜᱽᱱᱮᱞ ᱟᱫᱟ ᱠᱚ ᱛᱤᱸᱜᱩᱭ ᱞᱟᱹᱜᱤᱫ ᱛᱤᱸᱜᱩ ᱦᱚᱪᱚᱭ ᱫᱟᱠᱚ ᱦᱮᱸ ᱛᱚ ᱥᱤᱜᱽᱱᱮᱞ ᱵᱟᱭ ᱛᱤᱸᱜᱩ ᱞᱮᱫᱼᱟ ᱵᱟᱭ ᱛᱤᱸᱜᱩ ᱞᱮᱠᱷᱟᱱ ᱜᱮ ᱛᱷᱚᱲᱟ ᱠᱚ ᱫᱷᱟᱨᱛᱩᱨ ᱠᱮᱫᱟ ᱫᱷᱟᱨ ᱫᱷᱩᱨ ᱠᱮᱫ ᱠᱷᱟᱡ ᱛᱚᱵᱮ ᱟᱨᱦᱚᱸ ᱞᱟᱦᱟ ᱧᱚᱜ ᱨᱮ ᱦᱚᱲ ᱠᱚ ᱛᱟᱦᱮᱸ ᱠᱟᱱᱟ ᱩᱱ ᱥᱚᱢᱚᱭ ᱜᱮ ᱩᱱᱩᱠᱩ ᱠᱚ ᱛᱮᱱ ᱚᱪᱚᱭᱮᱱᱟ ᱟᱫᱚᱢ ᱦᱚᱲ ᱫᱚᱠᱚ ᱛᱮᱱᱪᱚᱭᱮᱱᱟ ᱦᱮᱭ ᱛᱮᱱ ᱚᱪᱚᱭᱮᱱᱟ ᱛᱚ ᱚᱸᱰᱮ ᱜᱮ ᱜᱟᱹᱰᱤ ᱦᱚᱸ ᱩᱞᱴᱟᱹᱣ ᱮᱱᱟ ᱜᱟᱹᱰᱤ ᱦᱚᱸ ᱩᱞᱴᱟᱹᱣ ᱮᱱᱟ ᱛᱟᱭᱚᱢ
ᱜᱟᱹᱰᱤ ᱨᱮ ᱜᱚᱝᱠᱮ ᱛᱟᱦᱚᱞᱮ ᱡᱟᱦᱟᱸᱟᱭ ᱦᱚᱲ ᱠᱚ ᱛᱟᱦᱮᱸ ᱠᱟᱱᱟ ᱱᱩᱠᱩᱣᱟᱜ ᱫᱚ ᱪᱮᱫ ᱚᱵᱚᱥᱛᱟ ᱦᱩᱭᱱᱟ
ᱩᱱᱠᱩ ᱜᱟᱹᱰᱤ ᱨᱮᱠᱚ ᱛᱟᱦᱮᱸᱱ ᱩᱱᱠᱩ ᱫᱚ ᱢᱤᱪᱚᱜ ᱠᱚ ᱛᱟᱦᱮᱸ ᱞᱮᱱᱟ ᱦᱚᱲ ᱫᱚ ᱵᱟᱠᱚ ᱛᱟᱦᱮᱸ ᱞᱮᱱᱟ
ᱟᱪᱪᱷᱟ ᱪᱷᱟ ᱪᱷᱟ ᱪᱷᱟ
ᱢᱤᱪᱟᱹᱣ ᱠᱚ ᱛᱟᱦᱮᱸ ᱞᱮᱱᱟ ᱟᱨ ᱩᱱᱠᱩ ᱜᱟᱹᱰᱤ ᱛᱤᱸᱜᱩ ᱦᱚᱲ ᱫᱚ ᱦᱚᱲ ᱡᱟᱹᱛ ᱠᱚ ᱛᱟᱦᱮᱱᱟ ᱟᱵᱚ ᱦᱚᱲ ᱡᱟᱹᱛ ᱛᱚᱵᱮ ᱚᱸᱰᱮ ᱚᱱᱮ ᱜᱟᱹᱰᱤ ᱩᱞᱴᱟᱹᱣᱮᱱ ᱠᱷᱟᱱ ᱛᱚ ᱥᱟᱨᱮᱡ ᱦᱚᱲ ᱛᱤᱸᱜᱩ ᱠᱚᱛᱮ ᱩᱱᱠᱩ ᱠᱚ ᱦᱚᱲ ᱠᱟᱱᱟ ᱦᱟᱱᱠᱩ ᱠᱚᱩᱱᱠᱩ ᱢᱤᱪᱚᱜ ᱠᱟᱱᱟ ᱫᱟᱹᱲ ᱟᱹᱜᱩ ᱠᱮᱫᱟ ᱠᱚ ᱛᱚᱵᱮ ᱠᱚ ᱛᱟᱞ ᱠᱮᱫ ᱠᱚᱣᱟ ᱠᱚ ᱛᱚᱞ ᱠᱮᱫ ᱠᱚᱣᱟ ᱠᱚ ᱚᱸᱰᱮ ᱜᱟᱹᱰᱤ ᱩᱞᱴᱟᱹᱣᱮᱱ ᱠᱷᱟᱡ ᱜᱟᱹᱰᱤ ᱨᱮᱱ ᱫᱚ ᱟᱨ ᱟᱵᱚ ᱦᱚᱲ ᱦᱚᱸᱠᱤᱱ ᱴᱚᱠᱚᱨ ᱦᱚᱪᱚᱭᱮᱱᱟ ᱴᱷᱚᱠᱩᱨ ᱠᱚᱫᱚ ᱦᱟᱸᱥᱯᱟᱛᱟᱞ ᱠᱚ ᱤᱫᱤ ᱠᱮᱫ ᱠᱚᱣᱟ ᱛᱚ ᱫᱟᱞ ᱥᱚᱢᱚᱭ ᱜᱮ ᱚᱸᱰᱮ ᱫᱟᱞ ᱛᱚᱞ ᱪᱮᱫ ᱚᱱᱠᱟᱱᱟᱜ ᱥᱚᱢᱚᱭ ᱜᱮ ᱢᱤᱫᱴᱟᱨ ᱫᱚ ᱰᱷᱮᱨ ᱮᱱᱟᱭ ᱢᱤᱫᱴᱮᱱ ᱫᱚ ᱜᱚᱡ ᱮᱱᱟᱭ ᱟᱨ ᱜᱟᱹᱰᱤ ᱜᱟᱹᱰᱤ ᱵᱟᱞᱟ ᱜᱟᱹᱰᱤ ᱵᱟᱚᱞᱟᱭ ᱜᱚᱡ ᱮᱱᱟ ᱩᱱᱤ ᱫᱚ ᱢᱪᱫ ᱡᱟᱹᱛ ᱦᱮ ᱩᱱᱤ ᱫᱚᱚᱤᱪᱟᱹ ᱡᱟᱹᱛ ᱮ ᱛᱟᱦᱮᱸ ᱞᱮᱱᱟ ᱛᱚ ᱜᱚᱡ ᱮᱱ ᱠᱷᱟᱱᱡ ᱮ ᱜᱚᱡ ᱮᱱᱟᱭ ᱮᱱᱛᱮᱫ ᱫᱟᱞ ᱠᱮᱫᱮ ᱠᱚ ᱪᱤᱟᱹ ᱠᱮᱫᱮ ᱠᱩᱳᱢᱵᱽᱲᱩ ᱫᱚ ᱮᱠᱪᱩᱞᱮᱞᱤ ᱛᱟᱦᱮᱸ ᱠᱟᱱᱟ ᱥᱮ ᱵᱟᱠᱚ ᱛᱟᱦᱮᱸ ᱠᱟᱱᱟ ᱚᱱᱟ ᱫᱚ ᱯᱨᱚᱢᱚᱱ ᱫᱚ ᱵᱟᱝ ᱧᱟᱢ ᱞᱮᱱᱟ ᱦᱟᱱᱛᱮ ᱨᱮᱠᱚ ᱠᱩᱢᱵᱽᱲᱩ ᱞᱮᱱ ᱛᱮ ᱟᱫᱚ ᱩᱱᱠᱩ ᱠᱚ ᱤᱭᱟᱹ ᱰᱟᱝᱨᱟ ᱠᱚ ᱠᱚᱫᱚ ᱵᱟᱠᱚ ᱛᱟᱦᱮᱸ ᱠᱟᱱᱟ ᱜᱟᱹᱰᱤ ᱟᱫᱚ ᱤᱱᱠᱟᱹ ᱦᱩᱭ ᱮᱱ ᱠᱷᱟᱱ ᱜᱚᱡ ᱮᱱᱟᱭ ᱫᱚᱥᱟᱨ ᱦᱤᱞᱳᱜ ᱫᱚ ᱚᱱᱮ ᱚᱱᱟ ᱜᱮ ᱯᱨᱚᱴᱮᱠᱥᱚᱱ ᱞᱟᱹᱜᱤᱫ ᱠᱚ ᱦᱮᱡ ᱮᱱᱟ ᱩᱱᱠᱩ ᱢᱩᱪᱟᱹᱫ ᱡᱟᱹᱛ ᱫᱚ ᱨᱳᱰ ᱵᱞᱚᱠ ᱠᱚᱪᱚ ᱟᱛᱮᱫ ᱛᱚ ᱚᱱᱠᱟ ᱚᱱᱠᱟ ᱛᱮᱜᱮ ᱤᱱᱟᱹ ᱠᱚᱨᱮ ᱜᱮ ᱦᱚᱲ ᱚᱲᱟᱜ ᱛᱟᱦᱮᱸ ᱞᱮᱱᱟ ᱟᱵᱚ ᱦᱚᱲ ᱚᱲᱟᱜ ᱛᱚ ᱩᱱ ᱥᱚᱢᱚᱭ ᱜᱮ ᱦᱚᱲ ᱚᱲᱟᱜ ᱠᱚ ᱡᱮᱨᱮᱫ ᱛᱚᱨᱟ ᱠᱮᱫᱟ
ᱚᱻ ᱛᱟᱫᱚ ᱚᱸᱰᱮ ᱠᱷᱚᱱ ᱜᱮ ᱟᱨᱚᱢ ᱵᱚᱭᱱᱟ ᱟᱨᱠᱤ
ᱟᱨᱟᱢᱵᱷᱚ ᱢᱟᱱᱮ ᱦᱚᱲ ᱚᱲᱟᱜ ᱠᱚ ᱡᱮᱨᱮᱫ ᱠᱮᱫᱟ ᱦᱚᱲ ᱫᱚ ᱮᱱᱦᱚᱸ ᱡᱟᱦᱟᱱᱟᱜ ᱵᱟᱠᱩ ᱪᱮᱠᱟ ᱞᱮᱫᱟ ᱟᱵᱚ ᱦᱚᱲ ᱫᱚ ᱦᱚᱲ ᱫᱚ ᱵᱟᱝ ᱡᱟᱦᱟᱸ ᱞᱮᱠᱟ ᱨᱩᱣᱟᱹᱲ ᱞᱮᱫᱟ ᱤᱱᱟᱹ ᱫᱚ ᱪᱟᱵᱟᱭ ᱮᱱᱟ ᱮᱸᱰᱮ ᱜᱮ ᱤᱱᱟᱹ ᱫᱚ ᱪᱟᱵᱟᱭ ᱮᱱᱟ ᱤᱱᱠᱟᱹ ᱵᱟᱲᱟ ᱠᱟᱛᱮᱫ ᱮᱱᱛᱮ ᱩᱱ ᱥᱚᱢᱚᱭ ᱫᱚᱼᱼ ᱯᱩ ᱯᱩᱞᱤᱥ ᱚᱱᱠᱟ ᱥᱤᱠᱩᱨᱤᱴᱤ ᱵᱟᱠᱚ ᱛᱟᱦᱮᱸ ᱞᱮᱱᱟ ᱛᱷᱚ ᱚᱱᱠᱟᱱᱟᱜ ᱡᱤᱦᱩᱞ ᱢᱚᱦᱰᱟ ᱠᱚ ᱪᱤᱠᱟ ᱠᱮᱫᱟ ᱛᱚ ᱤᱱᱟᱹ ᱢᱤᱫ ᱜᱷᱟᱹᱲᱤᱡ ᱛᱟᱭᱚᱢ ᱠᱷᱟᱡ ᱜᱮ ᱠᱩᱞ ᱠᱮᱫ ᱠᱚᱣᱟ ᱛᱟᱭᱚᱢ ᱛᱮ ᱯᱩᱞᱤᱥ ᱠᱮᱢ ᱪᱮᱫ ᱚᱱᱠᱟ ᱪᱮᱫ ᱪᱚᱝ ᱥᱩᱨᱚᱠᱥᱟ ᱤᱭᱟᱹ ᱠᱚ ᱦᱮᱡ ᱮᱱᱟ ᱛᱟᱭᱚᱢ ᱛᱮᱫᱚ ᱚᱱᱟ ᱠᱚᱫᱚ ᱪᱟᱵᱟᱭ ᱮᱱᱟ ᱪᱟᱵᱟᱭ ᱮᱱᱟ ᱤᱱᱟᱹ ᱛᱟᱭᱚᱢ ᱫᱚ ᱱᱚᱨᱢᱟᱞ ᱜᱮᱭᱟ ᱛᱚ ᱱᱤᱛ ᱫᱷᱟᱹᱵᱤᱡ ᱟᱨ ᱛᱟᱞᱟ ᱨᱮ ᱯᱟᱥᱮᱡ ᱢᱤᱫᱴᱮᱡ ᱵᱮᱱ ᱟᱸᱡᱚᱢ ᱛᱤᱭᱳᱫ ᱞᱮᱭᱟ ᱚᱱᱟ ᱫᱚ ᱯᱷᱚᱨᱮᱥᱴ ᱩᱯᱷᱤᱥ ᱠᱚ ᱨᱟᱯᱟᱜ ᱞᱮᱫ-ᱟ ᱪᱮᱠᱟ ᱞᱮᱜ-ᱟ ᱚᱱᱟ ᱦᱚᱸ ᱦᱩᱭ ᱞᱮᱱᱟ ᱚᱱᱟ ᱫᱚ ᱢᱟᱱᱮ ᱚᱱᱠᱟ ᱜᱮ ᱯᱷᱚᱨᱮᱥᱴᱟᱨ ᱟᱻ ᱟᱱᱰᱟᱨ ᱨᱮᱭᱟᱜ ᱦᱟᱥᱟ ᱨᱮ ᱦᱚᱸ ᱟᱵᱚ ᱦᱚᱲ ᱢᱮᱱᱟᱜ ᱵᱚᱱᱟ ᱛᱷᱚ
ᱦᱩᱸ ᱦᱩᱸ ᱦᱩᱸ
ᱚᱠᱟ ᱠᱚ ᱨᱮ ᱪᱚ ᱯᱷᱚᱨᱮᱥ ᱦᱟᱥᱟ ᱠᱚᱨᱮ ᱛᱚ ᱚᱱᱟ ᱠᱚᱨᱮ ᱠᱚ ᱦᱮᱸ ᱵᱤᱨ ᱠᱚᱨᱮ ᱩᱱᱠᱩ ᱢᱟᱱᱮᱼᱼ ᱟᱭᱳ ᱦᱚᱲ ᱠᱚ ᱪᱤᱞᱤ ᱠᱩ ᱚᱱᱠᱟ ᱯᱷᱚᱨᱮᱥ ᱩᱯᱷᱤᱥ ᱨᱮ ᱟᱹᱜᱩ ᱠᱟᱛᱮᱫ ᱠᱚ ᱴᱚᱪᱪᱟᱨ ᱞᱮᱫ ᱠᱚᱣᱟ ᱪᱮᱫ ᱠᱚᱪᱚ
ᱟᱪᱪᱷᱟ ᱟᱪᱪᱷᱟ ᱦᱮᱸ ᱧᱤᱫᱟᱹ ᱦᱮᱸ
ᱦᱮᱸ ᱧᱤᱫᱟᱹ ᱤᱱᱟᱹ ᱫᱤᱱ ᱨᱮ ᱪᱟᱞᱟᱣ ᱠᱟᱛᱮ ᱠᱩ ᱟᱹᱜᱩ ᱠᱮᱫ ᱠᱚᱣᱟ ᱟᱭᱳ ᱦᱚᱲ ᱠᱩ ᱪᱤᱞᱤ ᱠᱚ ᱟᱨ ᱯᱷᱚᱨᱮᱥ ᱪᱮᱫ ᱠᱚᱪᱚᱝ ᱦᱟᱸ ᱴᱚᱨᱪᱟᱨ ᱦᱩᱭᱱᱟ ᱛᱚ ᱮᱻᱭ ᱡᱟᱨ ᱯᱷᱚᱞᱚᱛ ᱛᱮ ᱦᱚᱲ ᱨᱟᱸᱜᱟᱣ ᱠᱟᱛᱮ ᱚᱱᱟ ᱯᱷᱚᱨᱮᱥᱴ ᱚᱯᱷᱤᱥ ᱜᱷᱮᱨᱟᱣ ᱠᱟᱛᱮ ᱚᱱᱟ ᱠᱚ ᱨᱟᱯᱟᱜ ᱠᱮᱫᱟ ᱟᱹᱰᱤ ᱟᱭᱢᱟ ᱜᱮᱠᱚ ᱠᱷᱩᱛᱤ ᱠᱟᱫᱟ
ᱚᱱᱟ ᱨᱮᱭᱟᱜ ᱫᱚ ᱠᱮᱥ ᱪᱟᱞᱟᱜ ᱠᱟᱱᱟ ᱱᱤᱛ ᱦᱚᱸ ᱟᱫᱚ ᱚᱱᱠᱟ ᱠᱟᱱᱟ
ᱜᱚᱝᱠᱮ ᱛᱟᱦᱚᱞᱮ ᱱᱤᱛᱚᱜ ᱫᱚ ᱢᱚᱴᱟᱢᱩᱴᱤ ᱡᱚᱛᱚ ᱴᱷᱤᱠ ᱴᱷᱟᱠ ᱠᱟᱱ ᱜᱮᱭᱟ ᱵᱟᱝ
ᱦᱮᱸ ᱱᱤᱛᱚᱜ ᱫᱚ ᱴᱷᱤᱠ ᱴᱷᱟᱠ ᱜᱮᱭᱟ ᱫᱟᱜ ᱢᱚᱸᱡᱽ ᱜᱮᱭᱟ
ᱟᱪᱪᱷᱟ ᱜᱚᱝᱠᱮ ᱟᱯᱮ ᱚᱱᱛᱮ ᱫᱚᱼᱼ ᱳᱻ ᱥᱟᱱᱛᱟᱞᱤ ᱢᱤᱰᱤᱭᱟᱢ ᱛᱮ ᱠᱳᱱᱳ ᱯᱟᱲᱦᱟᱜ ᱨᱮᱱᱟᱜ ᱠᱳᱱᱳ ᱥᱩᱡᱳᱜᱽ ᱥᱩᱵᱤᱫᱷᱟ ᱢᱮᱱᱟᱜ-ᱟ ᱟᱥᱮ ᱵᱟᱝ
ᱥᱩᱡᱳᱜᱽ ᱥᱩᱵᱤᱫᱷᱟ ᱪᱮᱫ ᱞᱮᱠᱟᱢ ᱢᱮᱱ ᱠᱮᱭᱟ ᱯᱟᱲᱦᱟᱜ ᱦᱚᱲ ᱠᱚ ᱯᱟᱲᱦᱟᱜ ᱠᱟᱱ ᱜᱮᱭᱟ ᱠᱚ ᱢᱮᱱ ᱠᱷᱟᱱ ᱚᱱᱠᱟ ᱴᱤᱪᱟᱨᱥ ᱠᱩ ᱪᱤᱞᱤ ᱠᱩ ᱚᱱᱠᱟᱱᱟᱜ ᱤᱭᱟᱹ ᱵᱟᱹᱱᱩᱜ-ᱟ ᱵᱟᱹᱱᱩᱜ ᱠᱚᱣᱟ ᱟᱨᱼᱼ ᱤᱱᱟᱹᱜ ᱫᱚ ᱵᱟᱝ ᱦᱩᱭ ᱠᱟᱱᱟ ᱯᱨᱟᱭᱢᱟᱨᱤ ᱞᱮᱵᱮᱞ ᱠᱚᱨᱮ ᱡᱟᱥᱴ ᱥᱴᱟᱴᱚᱜ ᱠᱟᱱᱟ ᱥᱩᱡᱳᱜ ᱥᱩᱵᱤᱫᱷᱟ ᱫᱚ ᱢᱮᱱᱟᱜ ᱜᱮ ᱨᱮᱦᱚᱸ ᱱᱟᱦᱟᱜ ᱚᱱᱠᱟ ᱮᱵᱮᱞᱮᱵᱮᱞ ᱵᱟᱝ ᱦᱩᱭ ᱠᱟᱱᱟ ᱯᱩᱛᱷᱤ ᱠᱚ ᱨᱮᱱᱟᱜ ᱦᱚᱸ ᱯᱨᱚᱵᱞᱮᱢ ᱵᱳᱰ ᱵᱟᱹᱱᱩᱜ-ᱟ ᱡᱮᱞᱮᱠᱟ, ᱦᱮᱸ ᱾ ᱦᱮᱸ ᱵᱳᱴ ᱦᱚᱸ ᱵᱟᱹᱱᱩᱜ-ᱟ ᱱᱚᱸᱰᱮ, ᱱᱤᱛᱚᱜ ᱡᱟᱠ ᱛᱤᱱᱟᱹᱜ ᱠᱚ ᱯᱟᱲᱦᱟᱣ ᱠᱮᱫᱟ ᱠᱚ ᱠᱚᱲᱟᱠᱩ ᱯᱟᱲᱦᱟᱣ ᱠᱮᱫᱟ ᱠᱩ ᱠᱚᱲᱟ ᱠᱚ ᱯᱟᱲᱦᱟᱣ ᱠᱟᱜ-ᱟ ᱠᱩ ᱾ ᱟ ᱩᱝᱠᱩ ᱦᱟᱸᱰᱮᱱᱟᱜ ᱵᱳᱨᱰ ᱛᱮᱠᱚ ᱯᱟᱲᱦᱟᱣ ᱠᱟᱜ-ᱟ ᱟᱯᱮ ᱚᱸᱰᱮ ᱩᱲᱤᱥᱟ ᱵᱟᱝᱜᱟᱞ ᱥᱮ ᱚᱠᱟ ᱠᱚᱨᱮᱱᱟᱜ ᱵᱳᱴ ᱠᱟᱱᱟ ᱮᱱᱛᱮ!
ᱦᱮᱸ ᱦᱮᱸ ᱦᱮᱸ ᱦᱮᱸ ᱾
ᱚᱱᱟ ᱵᱳᱴ ᱠᱚᱛᱮ ᱠᱚ ᱯᱟᱲᱦᱟᱣ ᱠᱟᱜ-ᱟ ᱾ ᱦᱟᱭᱟᱨ ᱥᱮᱠᱮᱱᱰᱟᱨᱤ ᱠᱚ ᱢᱮᱴᱨᱤᱠ ᱠᱚ ᱚᱞ ᱵᱟᱲᱟᱣ ᱠᱟᱜ ᱠᱩ ᱾
ᱟᱪᱪᱷᱟ ᱾
ᱩᱸ ᱟᱫᱚ ᱦᱩᱭᱩᱜ ᱠᱟᱱᱟ ᱦᱟᱸᱜ ᱟᱨ ᱢᱤᱫ ᱫᱚ ᱤᱱᱴᱟᱨᱮᱥᱴ ᱦᱚᱸ ᱤᱱᱟᱹᱜ ᱵᱟᱠᱚ ᱢᱤᱫ ᱟᱫᱚ ᱵᱟᱠᱩ ᱦᱟᱛᱟᱣᱮᱜᱼᱟ ᱚᱱᱟ ᱪᱮᱛᱟᱱ ᱨᱮ ᱾
ᱛᱟᱦᱞᱮ ᱜᱚᱝᱠᱮ ᱟᱯᱮ ᱫᱤᱥᱚᱢ ᱨᱮ ᱦᱚᱲ ᱠᱚᱫᱚᱻ ᱪᱟᱹᱠᱨᱟᱹᱱ ᱠᱚᱫᱚ ᱪᱮᱫ ᱞᱮᱠᱟ ᱢᱮᱱᱟᱜ ᱠᱚᱣᱟ ᱡᱮ ᱠᱟᱹᱢᱤ ᱠᱚ ᱥᱟᱶ ᱥᱚᱨᱠᱟᱨᱤ ᱠᱟᱹᱢᱤ ᱠᱚ ᱥᱟᱦᱡᱳᱜᱽ ᱢᱮᱱᱮᱫ ᱠᱚ?
ᱪᱮᱫ ᱞᱮᱠᱟᱧ ᱢᱮᱱ ᱠᱮᱜᱼᱟ ᱢᱟᱱᱮ ᱟᱞᱮ ᱫᱚ ᱱᱚᱸᱰᱮ ᱤᱭᱟᱹ ᱠᱟᱱᱟᱞᱮ ᱛᱷᱚ ᱟᱸ ᱟᱸ ᱱᱚᱱ ᱱᱚᱱ ᱴᱨᱟᱭᱵᱮᱞ ᱾
ᱦᱮᱸ ᱾
ᱟᱥᱟᱢ ᱨᱮ ᱞᱟᱹᱜᱤᱜ ᱛᱮ, ᱛᱚ ᱤᱱᱟᱹᱜ ᱤᱭᱟᱹ ᱫᱚ ᱵᱟᱝ ᱡᱮᱞᱮᱠᱟ ᱛᱷᱟᱨᱴᱤ ᱛᱤᱱ ᱯᱟᱨᱥᱮᱱ ᱠᱚ ᱮᱢᱟᱞᱮ ᱠᱟᱱᱟ ᱟᱞᱮ ᱾ ᱚᱝᱠᱟᱱᱟᱜ ᱤᱭᱟᱹ ᱱᱮ ᱛᱷᱨᱤ ᱯᱟᱨᱥᱮᱱ ᱜᱟᱱ ᱢᱮᱱᱟᱜ ᱞᱮᱭᱟ ᱾
ᱦᱩᱸ ᱾
ᱟᱹᱰᱤ ᱚᱱᱠᱟ ᱥᱮᱵᱷᱮᱱᱴᱤ ᱪᱮᱫ ᱛᱮ ᱚᱝᱠᱟ ᱯᱟᱨᱥᱮᱱ ᱫᱚ ᱵᱟᱝ ᱛᱷᱨᱤ ᱯᱟᱨᱥᱮᱱ ᱫᱚ ᱢᱮᱱᱟᱜᱼᱟ ᱮ ᱪᱟᱹᱠᱨᱤ ᱠᱟᱣᱰᱤ ᱫᱚ ᱵᱟᱝ ᱨᱮᱦᱚ ᱾ ᱟᱨ ᱞᱟᱦᱟ ᱧᱚᱜ ᱢᱟ ᱤᱱᱟᱹᱜ ᱤᱭᱟᱹ ᱥᱤᱠᱷᱤᱛᱛᱚ ᱦᱚᱲ ᱜᱮ ᱠᱚᱢ ᱠᱚ ᱛᱟᱦᱮ ᱞᱮᱱᱟ ᱞᱟᱦᱟ ᱢᱟ, ᱱᱤᱛ ᱛᱚᱜ ᱥᱤᱱ ᱦᱟᱸᱜ ᱮ ᱠᱩ ᱥᱤᱠᱠᱷᱤᱛᱛᱚ ᱫᱚ ᱱᱤᱛᱚᱜ ᱦᱩᱭ ᱠᱟᱱᱟ ᱛᱷᱚ ᱾
ᱦᱮᱸ ᱮᱜ ᱜᱚᱝᱠᱮ ᱞᱟᱹᱭᱫᱟᱞᱤᱧ ᱟᱹᱵᱤᱱᱟᱜ ᱴᱟᱥᱠ ᱛᱤᱱᱟᱹᱜ ᱜᱟᱱ ᱵᱟᱹᱠᱤ ᱢᱮᱱᱟᱜᱼᱟ, ᱥᱮ ᱯᱩᱨᱟᱹᱣ ᱠᱟᱜ ᱵᱤᱱ?
ᱵᱟᱝ ᱯᱩᱨᱟᱹᱣ ᱠᱟᱱᱟ ᱟᱹᱞᱤᱧᱟᱜ ᱫᱚ ᱾
ᱜᱚᱝᱠᱮ ᱛᱟᱦᱞᱮ ᱞᱟᱹᱭ ᱫᱟᱞᱤᱧ ᱱᱚᱣᱟ ᱠᱚᱞ ᱪᱟᱵᱟ ᱞᱮᱝᱠᱷᱟᱱ ᱟᱹᱵᱤᱱ ᱟᱨᱫᱷᱟ ᱠᱚᱞ ᱨᱩᱣᱟᱹᱲ ᱟᱹᱞᱤᱧ ᱵᱤᱱ ᱟᱹᱵᱤᱱ ᱾
ᱟᱹᱞᱤᱧᱟᱜ ᱠᱚᱞ ᱵᱟᱝ ᱦᱩᱭᱩᱜᱼᱟ ᱴᱟᱥ ᱵᱟᱝ ᱠᱚᱢᱯᱞᱤᱴ ᱾
ᱚ ᱛᱟᱦᱞᱮ ᱟᱨ ᱢᱤᱫᱴᱟᱝ ᱞᱤᱧ ᱠᱚᱞ ᱠᱮᱭᱟ ᱱᱟᱦᱟᱜ ᱟᱹᱵᱤᱱ ᱥᱟᱣ ᱜᱚᱞᱯᱚ ᱜᱟᱞᱢᱟᱨᱟ ᱠᱟᱹᱴᱤᱡ ᱵᱟᱠ ᱠᱤ ᱛᱟᱦᱮᱭᱮᱱ ᱜᱮᱭᱟ ᱾
ᱱᱤᱭᱟᱹ ᱛᱤᱜᱤ ᱥᱮ!
ᱱᱤᱭᱟᱹᱴᱟ ᱱᱤᱭᱟᱹᱴᱟᱜ ᱛᱮᱜᱮ ᱜᱚᱢᱠᱮ ᱾
ᱦᱟᱸ, ᱠᱳᱞ ᱫᱟᱲᱮᱭᱟᱜ ᱵᱮᱱ ᱵᱟᱹᱞᱤᱧ ᱦᱮᱸᱜ ᱤᱭᱟᱹ ᱵᱮᱱᱟ ᱾
ᱦᱮᱸ ᱛᱚ ᱨᱤᱥᱤᱵᱷ ᱵᱤᱱ ᱱᱟᱦᱟᱜ, ᱦᱮᱸ ᱾
ᱦᱳᱭᱳᱜᱼᱟ ᱾
ᱦᱮᱸ ᱾